ᱡᱟᱭ ᱦᱳᱠ ᱾
ᱦᱳᱭ, ᱦᱳᱭ ᱦᱳᱭ ᱜᱚᱢᱠᱮ ᱟᱡᱚᱢᱚᱜ ᱠᱟᱱᱟ ᱾
ᱟᱪᱪᱷᱟ ᱟᱪᱪᱷᱟ ᱟᱨ ᱫᱟᱜ ᱫᱚ ᱪᱮᱫ ᱞᱮᱠᱟ ᱚᱱᱛᱮ ᱫᱟᱜ ᱮᱫ ᱜᱮᱭᱟ ᱵᱟᱝ ᱱᱤᱛᱚᱜ ᱦᱚᱸ?
ᱦᱳᱭ ᱱᱤᱛᱚᱜ ᱦᱚᱸ ᱫᱟᱜ ᱮ ᱜᱮᱭᱟ ᱧᱩᱨᱩᱜ ᱠᱟᱱ ᱜᱮᱭᱟ ᱟᱨ ᱢᱟᱱᱮᱼᱼ ᱠᱷᱮᱛ ᱥᱮᱫ ᱜᱮ ᱪᱟᱞᱟᱣ ᱦᱩᱭ ᱠᱟᱱ ᱛᱟᱦᱮᱜ-ᱟ ᱾ ᱟᱫᱚ ᱛᱟᱦᱚᱞᱮ ᱚᱱᱛᱮ ᱠᱷᱚᱱ ᱦᱮᱡ ᱵᱟᱲᱟ ᱠᱟᱛᱮ ᱱᱮᱜ ᱮ ᱜᱮ ᱩᱢ ᱵᱟᱲᱟ ᱠᱟᱛᱮᱜ ᱛᱷᱚᱲᱟ ᱡᱤᱨᱟᱹᱣ ᱦᱩᱭ ᱟᱠᱟᱱᱟ ᱫᱟᱜ ᱧᱩᱨᱩᱜᱼᱼ ᱠᱟᱱ ᱜᱮᱭᱟ ᱥᱮ ᱱᱤᱛᱚᱜ ᱫᱚ ᱟᱨ ᱛᱟᱦᱚᱞᱮ ᱚᱲᱟᱜᱼᱼ
ᱦᱳᱭ ᱦᱳᱭ ᱦᱳᱭ ᱾
ᱥᱮᱜ ᱜᱮ ᱦᱮᱡ ᱦᱩᱭᱱᱟ ᱾
ᱚᱲᱟᱜ ᱥᱮᱜ ᱜᱮ ᱵᱟᱝ ᱦᱩᱸᱻ ᱾ ᱟᱫᱚ ᱢᱟᱢ ᱪᱤᱠᱟᱹᱭᱟ ᱱᱚᱝᱠᱟ ᱫᱟᱜ ᱡᱟᱹᱯᱩᱫ ᱨᱮᱫᱚ? ᱫᱚ ᱵᱟᱦᱮᱨ ᱨᱮᱦᱚᱸ ᱚᱠᱟ ᱞᱮᱠᱟ ᱪᱚ ᱟᱹᱭᱠᱟᱹᱜ ᱜᱮᱭᱟ ᱵᱟᱝ ᱵᱟᱝ ᱾
ᱚᱠᱟ ᱞᱮᱠᱟ ᱪᱚ ᱟᱹᱭᱠᱟᱹᱜ ᱜᱮᱭᱟ ᱴᱷᱤᱠ ᱟᱨ ᱵᱟᱝ ᱵᱟᱦᱮᱨᱮ ᱨᱮᱦᱚᱸ ᱛᱟᱦᱮᱸ ᱥᱟᱱᱟᱣᱟ ᱡᱩᱫᱤ ᱟᱨᱠᱤᱢ ᱠᱟᱹᱢᱤᱭᱮᱫᱼᱼ ᱜᱮᱭᱟ ᱛᱟᱦᱚᱞᱮ ᱠᱷᱟᱡ ᱫᱚ ᱴᱷᱤᱠ ᱜᱮ ᱟᱹᱭᱠᱟᱹᱜ-ᱟ ᱠᱟᱹᱢᱤ ᱠᱷᱟᱡ ᱫᱚᱢ ᱾ ᱟᱨ ᱵᱟᱝ ᱡᱩᱫᱤ ᱟᱢᱟᱜ ᱠᱟᱹᱢᱤ ᱠᱚᱦᱚᱢ ᱯᱩᱨᱟᱹᱣ ᱟᱠᱟᱫᱟ ᱛᱟᱦᱚᱞᱮ ᱠᱷᱟᱡ ᱫᱚ ᱟᱫᱚ ᱚᱱᱛᱮ ᱨᱮ ᱛᱟᱦᱮᱸ ᱵᱟᱝ ᱥᱟᱱᱟᱣᱟ ᱾
ᱦᱮᱸ ᱟᱨ ᱱᱚᱜ ᱚ ᱱᱚᱣᱟ ᱠᱟᱹᱢᱤ ᱫᱚ ᱡᱟᱦᱟᱸᱼᱼ ᱦᱟᱸ ᱞᱟᱝ ᱠᱟᱹᱢᱤ ᱠᱟᱱᱟ ᱱᱤᱭᱟᱹ ᱫᱚ ᱦᱩᱱᱟᱹᱜ ᱠᱟᱹᱢᱤ ᱞᱮᱠᱟ ᱫᱚ ᱵᱟᱝ ᱥᱮ ᱱᱤᱭᱟᱹ ᱫᱚ ᱜᱟᱞᱢᱟᱨᱟᱣ ᱞᱮᱠᱟ ᱾ ᱟᱫᱚ ᱚᱱᱠᱟ ᱦᱚᱸ ᱡᱷᱤᱯᱤᱠ ᱡᱷᱤᱯᱤᱠ ᱡᱩᱫᱤ ᱫᱟᱜ ᱮ ᱡᱚᱨᱚᱭᱟᱭᱼᱼ ᱮᱠᱵᱟᱨᱮ ᱟᱫᱚᱼᱼ ᱵᱮᱥ ᱵᱟᱢ ᱟᱹᱭᱠᱟᱹᱣᱟ ᱞᱮᱭᱟᱢ ᱫᱷᱟᱹᱨ ᱦᱟᱯᱮ ᱚᱲᱟᱜ ᱥᱮᱫ ᱜᱮᱧ ᱥᱮᱱ ᱞᱮᱱ ᱜᱮ ᱾
ᱴᱷᱤᱠ ᱴᱷᱤᱠ ᱾
ᱤᱧᱦᱚ ᱚᱲᱟᱜ ᱥᱮᱜ ᱨᱮ ᱡᱚᱠᱷᱚᱱᱤᱧ ᱛᱟᱦᱮᱸ ᱠᱟᱱᱟ ᱩᱱ ᱥᱳᱢᱳ ᱚᱝᱠᱟ ᱜᱮ ᱟᱹᱭᱠᱟᱹᱜ ᱠᱟᱱ ᱛᱟᱦᱮᱸᱱᱟ ᱦᱮᱸ ᱾ ᱟᱫᱚ ᱚᱲᱟᱜ ᱵᱷᱤᱛᱤᱨ ᱨᱮᱦᱚᱸ ᱥᱮ ᱚᱲᱟᱜ ᱥᱮᱜ ᱨᱮ ᱛᱟᱦᱮᱸ ᱠᱟᱛᱮ ᱦᱚᱸ ᱴᱟᱣᱟᱨ ᱵᱷᱟᱜᱮ ᱵᱟᱭ ᱧᱟᱢᱟᱭ ᱟᱨ ᱮᱢᱱᱤ ᱛᱚ ᱫᱚᱢᱮ ᱥᱤᱢᱟᱜ ᱜᱳᱞ ᱮᱢ ᱟᱸᱡᱚᱢ ᱥᱮ ᱱᱚᱣᱟ ᱤᱭᱟ. ᱜ ᱠᱩ ᱟᱫᱚ ᱚᱱᱟ ᱠᱷᱟᱹᱛᱤᱨ ᱛᱮ ᱢᱮᱱ ᱫᱟ ᱯᱷᱟᱸᱠᱟ ᱧᱚᱜ ᱡᱟᱭᱜᱟ ᱨᱮ ᱠᱷᱟᱨᱮᱜ ᱫᱚ ᱟᱨᱟᱢ ᱥᱮᱢ ᱛᱟᱦᱮᱸ ᱫᱟᱲᱮᱭᱟᱜᱼᱟ ᱟᱨᱟᱢ ᱥᱮ ᱜᱟᱞᱢᱟᱨᱟᱣᱟᱢ᱾ ᱦᱮᱸ ᱟᱫᱚ ᱟᱨ ᱱᱮᱛᱟᱨ ᱫᱚ ᱞᱟᱹᱭ ᱫᱤᱧ ᱫᱟᱜ ᱫᱤᱱ ᱥᱟᱨᱟ ᱫᱤᱱ ᱫᱟᱜᱟᱭ ᱟᱨ ᱦᱚ ᱞᱟᱹᱭ ᱫᱤᱧ ᱨᱳᱴᱟᱨ ᱠᱚ ᱦᱟᱱᱛᱮ ᱱᱟᱛᱮ ᱵᱟᱲᱟᱭᱟᱠᱳ ᱚᱱᱟ ᱟᱹᱰᱤ ᱫᱤᱱ ᱧᱚᱜ ᱨᱮᱜᱮᱧ ᱦᱮᱡ ᱜᱚᱜ ᱟᱠᱟᱱ ᱜᱮᱭᱟ ᱚᱱᱛᱮ ᱨᱮ᱾
ᱟᱪᱪᱷᱟ ᱟᱪᱪᱷᱟ ᱾ ᱦᱟᱸ ᱜᱚᱝᱠᱮ ᱢᱟᱱᱮ ᱛᱟᱞᱮᱦᱮ ᱱᱤᱭᱟᱹ ᱠᱟᱹᱢᱤ ᱫᱚ ᱡᱟᱦᱟᱸ ᱞᱟᱝ ᱱᱤᱛᱚᱜ ᱞᱟᱝ ᱨᱚᱯᱚᱲ ᱠᱟᱱᱟ ᱟᱨ ᱠᱤ ᱱᱚᱣᱟ ᱫᱚ ᱛᱤᱱ ᱫᱤᱱ ᱠᱷᱚᱱᱮᱢ ᱤᱭᱟᱹᱭᱮᱜ ᱜᱮᱭᱟ?
ᱡᱟᱹᱥᱛᱤ ᱫᱤᱱ ᱫᱚ ᱵᱟᱝ ᱮᱻ ᱦᱟᱞᱮ ᱧᱚᱜ ᱜᱮ ᱦᱮᱸ ᱥᱮ ᱾
ᱚᱸ, ᱴᱷᱤᱠ ᱴᱷᱤᱠ ᱴᱷᱤᱠ ᱾
ᱤᱧ ᱫᱚ ᱟᱨ ᱢᱤᱫᱴᱟ. ᱝ ᱤᱧ ᱠᱟᱹᱢᱤ ᱠᱟᱱ ᱛᱟᱦᱮᱸᱱᱟ ᱢᱟᱲᱟᱝ ᱦᱮᱸ ᱚᱱᱟ ᱫᱚ ᱦᱟᱱᱮ ᱦᱮᱸ ᱤᱭᱟᱹ ᱛᱮᱱᱟᱜ ᱚᱱᱟ ᱫᱚ ᱫᱩᱲᱩᱵ, ᱫᱩᱲᱩᱵ, ᱥᱩᱯᱩᱨ, ᱥᱩᱯᱩᱨ ᱚᱱᱟ ᱫᱚ ᱜᱟᱞᱢᱟᱨᱟᱣ ᱦᱮᱸ ᱥᱮ ᱾ ᱱᱚᱝᱠᱟ ᱫᱚ ᱵᱟᱝ ᱚᱱᱟ ᱫᱚ ᱛᱟᱦᱞᱮ ᱱᱚᱜ-ᱱᱟᱴᱟᱜ ᱨᱮᱱᱟᱜ ᱦᱚᱸ ᱠᱟᱹᱢᱤ, ᱠᱟᱹᱢᱤ ᱛᱮᱜᱮ ᱟᱫᱚ ᱱᱚᱣᱟᱴᱟᱜ ᱨᱮᱦᱟᱜ ᱤᱧ ᱵᱚᱞᱚ ᱟᱠᱟᱱᱟ ᱦᱮᱸ ᱥᱮ ᱾
ᱟᱪᱪᱷᱟ ᱟᱪᱪᱷᱟ ᱾ ᱴᱷᱤᱠ ᱴᱷᱤᱠ ᱴᱷᱤᱠ ᱾
ᱚᱱᱠᱟ ᱜᱟᱞᱢᱟᱣᱟ ᱜᱮ ᱚᱱᱟ ᱫᱚ ᱥᱩᱯᱩᱨ, ᱥᱩᱯᱩᱨ ᱫᱩᱲᱩᱵ ᱠᱟᱛᱮ ᱜᱟᱞᱢᱟᱨᱟᱣ᱾
ᱥᱩᱯᱩᱨ, ᱥᱩᱯᱩᱨ ᱫᱩᱲᱩᱵ ᱠᱟᱛᱮᱜ ᱜᱟᱞᱢᱟᱨᱟᱣ ᱟᱪᱪᱷᱟ ᱟᱪᱪᱷᱟ᱾
ᱦᱳᱭ ᱟᱨᱠᱤ ᱾
ᱟᱫᱚ ᱱᱚᱣᱟ ᱫᱚ, ᱱᱚᱣᱟ ᱫᱚ, ᱠᱷᱟᱱ ᱫᱚ ᱚᱲᱟᱜ ᱠᱷᱚᱱ ᱦᱚᱸ ᱜᱟᱱᱚᱜ ᱠᱟᱱ ᱜᱮᱭᱟ ᱦᱮᱸ ᱥᱮ ᱱᱤᱭᱟᱹ ᱠᱟᱹᱢᱤ ᱫᱚ᱾
ᱦᱟᱱᱟ ᱦᱟᱱᱮ ᱫᱟᱬᱟ, ᱫᱟᱬᱟ ᱛᱮᱜᱤᱧ ᱫᱟᱬᱟ ᱞᱟᱸᱜᱟᱣ ᱜᱚᱫ ᱱᱟ ᱦᱟᱱᱟ ᱫᱚ᱾ ᱛᱤᱱᱟᱹᱜ ᱮᱢ ᱫᱟᱬᱟᱱᱟ ᱢᱟᱥᱮ ᱞᱟᱹᱭ ᱢᱮ ᱦᱚᱲ ᱯᱟᱸᱡᱟ ᱦᱟᱱᱤ ᱵᱩᱡᱷᱟᱹᱣ ᱮᱢ, ᱱᱩᱭ ᱵᱩᱡᱷᱟᱹᱣ ᱮᱢ ᱱᱚᱣᱟ ᱫᱚ ᱡᱟᱦᱟᱸᱭ ᱮᱠᱥᱯᱤᱨᱤᱭᱮᱱᱥ ᱥᱟᱱ ᱦᱚᱲ ᱪᱷᱟᱲᱟ ᱵᱟᱭ ᱦᱤᱡᱩᱜ ᱟᱭ ᱱᱚᱸᱰᱮ ᱫᱚ᱾ ᱡᱟᱦᱟᱸᱭ ᱥᱟᱞᱟᱜ ᱜᱮᱢ ᱜᱟᱞᱢᱟᱨᱟᱣᱟ ᱟᱢ ᱫᱚ ᱢᱚᱱᱮ ᱢᱮ ᱡᱮ ᱩᱱᱤ ᱫᱚ ᱮᱠᱥᱯᱮᱨᱤᱭᱮᱱᱥ ᱦᱮᱱᱟᱜ ᱟᱠᱟᱫ ᱛᱟᱭ ᱜᱮ ᱠᱤᱪᱷᱩ, ᱱᱟ ᱠᱤᱪᱷᱩ ᱡᱟᱦᱟᱸ ᱞᱮᱠᱟ ᱜᱮ ᱨᱚᱲ ᱜᱮᱭᱟᱭ ᱴᱷᱤᱠ ᱥᱮ ᱠᱟᱛᱷᱟ ᱫᱚ ᱤᱱᱟᱹᱜ ᱠᱟᱱᱟ ᱟᱫᱚ ᱚᱱᱟ ᱦᱚᱛᱮ ᱛᱮ ᱱᱚᱣᱟ ᱜᱮ ᱵᱮᱴᱟᱨᱨᱟ ᱤᱧ ᱫᱩᱧ ᱢᱚᱱᱮ ᱠᱤᱫᱟᱹᱧ ᱡᱮ ᱦᱟᱱᱤᱟᱜ ᱱᱤᱭᱟᱹ ᱫᱚ ᱟᱹᱰᱤ ᱜᱮ ᱱᱟᱯᱟᱭᱟ᱾ ᱦᱟᱹᱱᱤ ᱫᱚ ᱥᱳᱨ ᱨᱮ ᱥᱮᱱᱚᱜ ᱢᱮ᱾ ᱟᱨᱚ ᱳᱜ ᱟᱫᱚ ᱦᱟᱹᱱᱤ ᱱᱟᱹᱭ ᱞᱮᱠᱟᱱ ᱦᱚᱲ ᱛᱚ ᱟᱨ ᱵᱟᱢ ᱢᱮᱱᱦᱚᱫ ᱫᱟᱲᱮᱭᱟᱭᱟ ᱥᱮ ᱦᱟᱹᱱᱤ ᱦᱟᱭ ᱞᱟᱹᱭ ᱟᱭ ᱦᱮᱸ ᱟᱡ ᱥᱟᱞᱟᱜ ᱤᱧ ᱜᱟᱞᱢᱟᱨᱟᱣᱟ ᱟᱡ ᱮ ᱧᱟᱢᱟᱭ ᱦᱮᱸ ᱤᱧ ᱫᱚ ᱚᱦᱚᱧ ᱮᱢ ᱠᱮ ᱭᱟ ᱯᱚᱞᱮ ᱤᱧ ᱫᱚ ᱚᱦᱚᱠᱤᱭᱟᱹᱧ᱾ ᱚᱝᱠᱟ ᱵᱟᱲᱟᱭ ᱜᱮᱭᱟ ᱠᱩ᱾ ᱟᱫᱚ ᱚᱱᱟ ᱠᱷᱟᱹᱛᱤᱨ ᱛᱮ ᱟᱫᱤᱧ ᱞᱟᱹᱭ ᱫᱟ ᱞᱚᱭ ᱠᱟᱡᱽ ᱵᱷᱟᱞᱚ ᱚᱱᱟᱴᱟᱜ ᱫᱩᱧ ᱵᱟᱹᱜᱤ ᱞᱮᱠᱟᱧ ᱵᱟᱹᱜᱤ ᱠᱮᱫᱟ ᱤᱧ ᱫᱚ ᱚᱱᱟ ᱫᱚ ᱾ ᱵᱟᱹᱧ ᱠᱟᱹᱢᱤᱭᱟ. ᱱᱳᱣᱟᱴᱟᱜ ᱫᱚ ᱱᱚᱣᱟ ᱜᱮ ᱵᱷᱟᱜᱮ ᱛᱤᱧᱟᱹ ᱦᱩᱸ ᱟᱫᱚ ᱱᱤᱛᱳᱜ ᱢᱚᱴᱟ ᱢᱩᱴᱤ ᱞᱮᱛᱟᱲ ᱜᱮ ᱠᱟ ᱠᱟᱹᱢᱤ ᱧᱟᱢ ᱦᱩᱸ
ᱡᱟᱦᱟᱸ ᱞᱟᱝ ᱞᱟᱹᱭ ᱠᱮᱫᱟ ᱚᱱᱮ ᱡᱮ ᱚᱸᱰᱮ ᱢᱮᱱᱟᱜ ᱟᱠᱟᱜ ᱢᱮᱭᱟ ᱟᱫᱚ ᱚᱸᱰᱮ ᱫᱚ ᱟᱨᱠᱤ ᱱᱚᱰᱮᱯ ᱚᱸᱰᱮ ᱫᱚ ᱟᱨᱠᱤ ᱱᱚᱝᱠᱟ ᱚᱸᱰᱮ ᱜᱮᱢ ᱵᱟᱥᱟ ᱩ ᱛᱟᱹᱨ ᱠᱟᱱ ᱜᱮᱭᱟ ᱥᱮ ᱟᱹᱛᱩ ᱫᱤᱥᱚᱢ ᱥᱮᱱ ᱦᱚᱸ ᱟᱨᱠᱤ ᱚᱸᱰᱮ ᱫᱚ ᱱᱤᱛᱳᱜ ᱫᱚ ᱟᱨᱠᱤ ᱢᱮᱥ ᱠᱚᱨᱮ ᱢᱮᱱᱟᱜ ᱟᱠᱟᱜ ᱢᱮᱭᱟ?
ᱦᱳᱭ ᱦᱳᱭ ᱤᱱᱠᱟᱹ ᱜᱮ
ᱟᱪᱪᱷᱟ ᱟᱪᱪᱷᱟ
ᱚᱱᱟ ᱫᱚ ᱤᱧᱟᱹᱜ ᱫᱚ ᱢᱟᱨᱮ ᱰᱮᱨᱟ ᱛᱟᱦᱮᱸ ᱠᱟᱱᱟ ᱟᱨᱠᱤ
ᱦᱳᱭ ᱦᱳᱭ ᱦᱳᱭ ᱴᱷᱤᱠ ᱴᱷᱤᱠ
ᱟᱫᱚ ᱢᱟᱨᱮ ᱰᱮᱨᱟ ᱵᱟᱰᱟᱭᱟᱹᱧ ᱱᱚᱰᱮ ᱯᱷᱟᱸᱠᱟ ᱧᱚᱜ ᱨᱮ ᱦᱮᱱᱟᱜ ᱟᱠᱟᱫᱟ ᱛᱟᱦᱚᱞᱮᱧ ᱞᱟᱹᱭ ᱮᱫᱟ ᱚᱱᱛᱮ ᱨᱮᱜᱮ ᱛᱟᱦᱮᱸ ᱵᱷᱟᱜᱮ ᱟᱨᱠᱤ ᱚᱲᱟᱜ ᱠᱷᱚᱱᱟᱜ ᱜᱤᱛᱤᱡ ᱫᱩᱲᱩᱵ ᱜᱤᱛᱤᱡ ᱫᱩᱲᱩᱵ ᱛᱮᱜᱮ ᱠᱟᱹᱢᱤ ᱜᱟᱱᱚᱜᱼᱟ ᱦᱮᱸ
ᱦᱳᱭ ᱦᱳᱭ
ᱟᱫᱚ ᱚᱱᱠᱟ ᱞᱮᱠᱟ ᱠᱟᱛᱮᱜ ᱜᱮ ᱱᱚᱛᱮ ᱫᱚ ᱦᱮᱡ ᱦᱩᱭ ᱟᱠᱛᱮ ᱱᱚᱛᱮ ᱨᱮᱜ ᱦᱮᱱᱟᱜ ᱫᱟᱲᱮ ᱠᱟᱹᱫᱤᱧᱟ ᱢᱟᱨᱮ ᱰᱮᱨᱟ ᱨᱮᱜᱮ ᱡᱟᱦᱟᱸᱨᱮ ᱞᱟᱦᱟᱨᱮ ᱛᱟᱦᱮᱱ ᱦᱩᱭᱩᱜ ᱛᱟᱦᱮᱜ-ᱟ ᱦᱮᱸᱥᱮ
ᱴᱷᱤᱠ ᱴᱷᱤᱠ ᱴᱷᱤᱠ
ᱦᱮᱸ ᱜᱚᱢᱠᱮ ᱛᱟᱦᱚᱞᱮ ᱟᱢ ᱫᱚᱢ ᱟᱹᱜᱩ ᱡᱚᱝ ᱟᱠᱟᱱ ᱜᱮᱭᱟ ᱥᱮ ᱵᱟᱝ ᱜᱷᱟᱨᱚᱸᱡᱽ ᱨᱟᱹᱱᱤ ᱠᱚᱫᱚ
ᱵᱟᱝ ᱵᱟᱝ ᱟᱹᱜᱩ ᱠᱷᱟᱱ ᱫᱚ ᱛᱟᱦᱚᱞᱮ ᱪᱤᱠᱟᱹᱛᱮᱢ ᱵᱟᱹᱜᱤ ᱦᱚᱴᱚ ᱫᱟᱲᱮ ᱠᱮᱠᱚᱣᱟ ᱠᱤ ᱢᱟ ᱞᱟᱹᱭᱢᱮ ᱩᱱᱠᱩ ᱥᱟᱞᱟᱜ ᱜᱮ ᱱᱚᱛᱮ ᱨᱮ ᱛᱟᱦᱮᱸ ᱦᱩᱭ ᱠᱚᱜ ᱛᱤᱧᱟᱹ ᱦᱳᱭᱛᱚ ᱦᱮᱸ ᱟᱨ ᱟᱹᱰᱤ ᱦᱚᱲ ᱵᱟᱹᱜᱤ ᱦᱚᱠᱚ ᱵᱟᱹᱜᱤ ᱦᱚᱴᱚ ᱟᱠᱚ ᱠᱟᱱ ᱜᱮᱭᱟ ᱦᱮᱸ ᱥᱮ ᱵᱟᱝ
ᱦᱳᱭ ᱚᱱᱟ ᱠᱟᱜ ᱚᱱᱟ ᱚᱱᱟ ᱦᱚᱛᱮᱫ ᱛᱮᱜᱤᱧ ᱠᱩᱞᱤ ᱠᱮᱫ ᱢᱮᱭᱟ ᱮᱠᱷᱚᱱ ᱟᱨᱠᱤ ᱠᱤ ᱧᱮᱞᱚᱜ ᱠᱟᱱᱟ ᱦᱮᱸ ᱟᱨᱠᱤ ᱠᱟᱹᱴᱤᱡ ᱧᱚᱜ ᱠᱚᱨᱮ ᱜᱮ ᱚᱱᱠᱟ ᱠᱚ ᱟᱹᱜᱩ ᱠᱟᱠᱚ ᱠᱟᱱᱟ ᱥᱮ ᱟᱫᱚ ᱛᱟᱦᱚᱞᱮ ᱡᱚᱠᱷᱚᱱ ᱜᱮ ᱟᱫᱚ ᱯᱚᱨᱮ ᱛᱮᱫᱚ ᱪᱟᱯ ᱥᱤᱥᱴᱤᱜ ᱠᱟᱱᱟ ᱢᱤᱫᱴᱮᱱ ᱟᱫᱚ ᱚᱱᱟ ᱪᱟᱯ ᱡᱟᱛᱮ ᱟᱹᱞᱩ ᱥᱤᱥᱴᱤᱜ ᱚᱱᱟ ᱞᱟᱹᱜᱤᱫ ᱛᱚ ᱴᱟᱠᱟ ᱯᱚᱭᱥᱟ ᱫᱚᱨᱠᱟᱨ ᱥᱮ ᱟᱫᱚ ᱴᱟᱠᱟ ᱯᱚᱭᱥᱟ ᱠᱷᱟᱹᱛᱤᱨ ᱛᱮ ᱵᱟᱹᱜᱤ ᱠᱚᱦᱚᱸ ᱞᱟᱜᱟᱜ ᱠᱟᱱ ᱜᱮᱭᱟ
ᱮᱠᱵᱟᱨᱮ ᱮᱠᱵᱟᱨᱮ ᱦᱮᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱟᱫᱚ ᱤᱧ ᱫᱚ ᱚᱱᱠᱟ ᱛᱮᱫᱚ ᱵᱟᱝ ᱤᱧ ᱫᱚ ᱱᱚᱣᱟ ᱱᱚᱣᱟ ᱠᱚ ᱠᱟᱹᱢᱤ ᱱᱟᱝᱥᱟ ᱛᱮᱜᱮ ᱤᱧ ᱫᱚ ᱱᱚᱛᱮᱧ ᱦᱮᱡ ᱟᱠᱟᱱᱟ ᱢᱟᱨᱮ ᱰᱮᱨᱟ ᱥᱮᱫ ᱫᱚ
ᱟᱪᱪᱷᱟ ᱟᱪᱪᱷᱟ ᱟᱪᱪᱷᱟ
ᱦᱩᱸ ᱟᱫᱚ ᱮᱢᱱᱤ ᱛᱮᱜᱮ ᱤᱧ ᱞᱟᱹᱭᱫᱟᱹᱧ ᱚᱞᱚᱜ ᱯᱟᱲᱦᱟᱣ ᱠᱚᱦᱚᱸ ᱰᱩᱜᱤ ᱦᱩᱭ ᱠᱟᱱᱟ ᱟᱫᱚ ᱞᱟᱹᱭᱤᱫᱟᱹᱧ ᱚᱲᱟᱜ ᱥᱮᱫ ᱨᱮᱢ ᱛᱟᱦᱮᱱ ᱨᱮᱦᱚᱸ ᱚᱱᱠᱟ ᱵᱟᱹᱧ ᱟᱹᱭᱠᱟᱹᱣ ᱮᱫᱟ ᱟᱫᱚ ᱢᱤᱫ ᱫᱷᱟᱣ ᱚᱲᱟᱜ ᱥᱮᱫ ᱤᱧ ᱥᱮᱱ ᱞᱮᱱ ᱛᱟᱦᱮᱸᱫ ᱜᱮᱭᱟ ᱟᱫᱚᱧ ᱢᱚᱱᱮᱭᱮᱫ ᱛᱟᱦᱮᱸᱫᱼᱟ ᱚᱲᱟᱜ ᱥᱮᱫ ᱨᱮ ᱚᱱᱠᱟᱱᱟᱜ ᱡᱟᱦᱟᱱᱟᱜ ᱠᱟᱹᱢᱤ ᱠᱟᱹᱥᱱᱤ ᱧᱮᱞ ᱦᱩᱭᱩᱜᱼᱟ ᱛᱟᱨᱯᱚᱨᱮ ᱧᱮᱞ ᱩᱭᱦᱟᱹᱨ ᱵᱷᱟᱵᱤ ᱠᱮᱫᱟ ᱜᱤᱫᱽᱨᱟᱹ ᱠᱚ ᱯᱟᱲᱦᱟᱣ ᱵᱟᱲᱟ ᱦᱚᱸ ᱟᱫᱚ ᱤᱧᱦᱚᱧ ᱞᱟᱹᱭ ᱮᱫᱟ ᱜᱤᱫᱽᱨᱟᱹᱢ ᱯᱟᱲᱦᱟᱣ ᱮᱭᱟ ᱱᱟᱹᱭ ᱜᱤᱫᱽᱨᱟᱹ ᱡᱩᱫᱤ ᱵᱟᱭ ᱯᱟᱲᱦᱟᱜ ᱟᱭ ᱵᱟᱭ ᱪᱤᱠᱟᱹᱜᱼᱟ ᱫᱟᱞᱮᱭᱟᱢ ᱥᱮ ᱛᱚᱞᱮᱭᱟᱢ? ᱜᱤᱫᱽᱨᱟᱹ ᱵᱩᱡᱷᱟᱹᱣ ᱠᱷᱚᱱᱟᱜ ᱫᱚ ᱥᱮᱬᱟ ᱦᱚᱲᱜᱮ ᱵᱷᱟᱜᱮᱭᱟ ᱤᱧ ᱞᱤᱭᱫᱟᱹᱧ ᱵᱚᱨᱪᱚᱢ ᱤᱥᱠᱩᱞ ᱠᱚᱞᱮᱡᱽ ᱨᱮᱱ ᱜᱤᱫᱽᱨᱟᱹᱧ ᱯᱟᱲᱦᱟᱣ ᱠᱚᱣᱟ ᱤᱭᱩᱱᱤᱵᱷᱟᱨᱥᱤᱴᱤ ᱨᱮᱱ ᱜᱤᱫᱽᱨᱟᱹᱧ ᱯᱟᱲᱦᱟᱣ ᱠᱚᱣᱟ ᱢᱮᱱᱠᱷᱟᱱ ᱞᱟᱹᱭ ᱫᱟᱹᱧ ᱱᱩᱠᱩ ᱩᱱᱠᱩ ᱠᱟᱹᱴᱤᱡ ᱜᱤᱫᱽᱨᱟᱹ ᱫᱚ ᱤᱧ ᱫᱟᱨᱟ ᱫᱚ ᱵᱟᱝ ᱜᱟᱱᱚᱜᱼᱟ ᱜᱤᱫᱽᱨᱟᱹ ᱯᱷᱮᱰ ᱫᱚ ᱩᱱ ᱥᱚᱢᱚᱭ ᱜᱮᱛᱚ ᱚᱱᱟ ᱠᱷᱟᱛᱤᱨ ᱛᱮᱜᱮ ᱛᱚ ᱧᱮᱞᱚᱜᱚᱜᱼᱟ ᱡᱮ ᱟᱭ ᱥᱤ ᱰᱤ ᱮᱥ ᱠᱚᱨᱮ ᱫᱚ ᱠᱚᱲᱟ ᱜᱤᱫᱽᱨᱟᱹ ᱫᱚ ᱵᱟᱝ ᱠᱚ ᱮᱢᱟ ᱟᱠᱚᱣᱟ ᱵᱟᱝ ᱮᱢ ᱨᱮᱱᱟᱜ ᱠᱟᱨᱚᱱ ᱫᱚ ᱱᱮᱜᱼᱮ ᱱᱤᱭᱟᱹᱜᱮ ᱡᱚᱛᱱᱚ ᱥᱚᱦᱚ ᱠᱟᱨᱛᱮ ᱟᱵᱚ ᱵᱟᱵᱚᱱ ᱫᱟᱲᱮᱭᱟᱜᱼᱟ ᱚᱱᱟ ᱥᱚᱡᱽᱡᱳ ᱫᱷᱚᱨᱡᱳ ᱮᱠᱟᱞ ᱵᱟᱹᱱᱩᱜ ᱟᱠᱟᱫᱟ ᱤᱧᱟᱹᱜ ᱫᱚ ᱥᱟᱹᱨᱤ ᱩᱱᱟᱹᱜ ᱠᱟᱹᱴᱤᱡ ᱠᱚ ᱚᱱᱛᱚ ᱛᱚ ᱥᱮᱬᱟᱭᱤᱪ ᱫᱚᱢ ᱦᱮᱡ ᱮᱱᱟ ᱥᱯᱤᱪ ᱮᱢ ᱮᱢᱟᱜ ᱠᱚᱣᱟ ᱮᱠᱵᱟᱨᱮ ᱠᱞᱤᱭᱟᱨ ᱵᱷᱟᱵ ᱛᱮᱢ ᱵᱩᱡᱷᱟᱹᱣ ᱠᱮᱫ ᱠᱚᱣᱟ ᱵᱟᱭ ᱵᱩᱡᱷᱟᱹᱣ ᱞᱮᱫᱟ ᱟᱢ ᱠᱩᱞᱤ ᱠᱮᱫᱮᱭᱟᱢ ᱞᱟᱹᱭᱢᱮ ᱪᱮᱫ ᱵᱟᱢ ᱵᱩᱡᱷᱟᱹᱣ ᱫᱟᱲᱮᱭᱟᱫᱟ ᱦᱮᱸ ᱵᱟᱥ ᱤᱱᱟᱹ ᱛᱟᱭᱚᱢ ᱫᱚ ᱟᱨᱟᱢ ᱥᱮ ᱟᱢ ᱫᱚ ᱪᱟᱞᱟᱜ ᱢᱮ ᱟᱫᱚ ᱤᱱᱟᱹ ᱛᱟᱭᱚᱢ ᱟᱡ ᱠᱚᱨᱟᱣ ᱟᱭ ᱵᱟᱭ ᱠᱚᱨᱟᱣᱟ ᱚᱱᱟ
ᱠᱟᱹᱴᱤᱡ ᱜᱤᱫᱽᱨᱟᱹ ᱵᱩᱡᱷᱟᱹᱣ ᱢᱟᱪᱚ ᱡᱟᱞᱟ ᱠᱟᱱ ᱜᱮᱭᱟ ᱥᱮ
ᱦᱩᱸ ᱟᱢ ᱛᱤᱱᱟᱹᱜ ᱮᱢ ᱵᱟᱨᱚᱱ ᱮᱭᱟ ᱩᱱᱟᱹᱜ ᱜᱮ ᱩᱱᱤ ᱫᱚ ᱟᱨᱦᱚᱸ ᱚᱱᱟᱜᱮᱭ
ᱚᱱᱟᱜᱮ ᱠᱟᱹᱢᱤᱭᱟ ᱴᱷᱤᱠ ᱴᱷᱤᱠ
ᱟᱫᱚ ᱚᱱᱟ ᱠᱷᱟᱸᱛᱤᱨ ᱛᱮ ᱞᱟᱹᱭ ᱮᱫᱟ ᱟᱛᱳ ᱚᱲᱟᱜ ᱜᱤᱫᱽᱨᱟᱹ ᱫᱚ ᱤᱧ ᱫᱚ ᱵᱟᱹᱧ ᱯᱟᱲᱦᱟᱣᱟ ᱥᱮ ᱜᱤᱫᱽᱨᱟᱹ ᱫᱚ ᱜᱤᱫᱽᱟᱹ ᱯᱟᱲᱦᱟᱣ ᱴᱤᱭᱩᱥᱚᱱ ᱫᱚ ᱟᱞᱚᱯᱮ ᱢᱤᱛᱟᱹᱧᱟ ᱛᱚᱵᱮ ᱤᱥᱠᱩᱞ ᱥᱮᱫ ᱠᱚ ᱢᱮᱛᱟ ᱦᱟᱧ ᱛᱟᱦᱮᱸᱱᱟ ᱵᱷᱚᱞᱮᱱᱴᱤᱭᱟᱨ ᱠᱚ ᱟᱨᱠᱤ ᱫᱚ ᱵᱷᱚᱞᱮᱱᱴᱤᱭᱟᱨ ᱦᱚ ᱟᱫᱚᱧ ᱞᱟᱹᱭᱟ ᱵᱷᱚᱞᱮᱱᱴᱤᱭᱟᱨ ᱪᱟᱞᱟᱣ ᱦᱚᱸ ᱞᱟᱹᱭᱮᱫᱟᱹᱧ ᱜᱤᱫᱽᱨᱟᱹ ᱠᱟᱹᱴᱤᱡ ᱜᱤᱫᱽᱨᱟᱹ
ᱴᱷᱤᱠ ᱴᱷᱤᱠ
ᱟᱨ ᱱᱚᱜᱼᱚᱭ ᱱᱟᱥᱮᱱᱟᱜ ᱯᱨᱤᱯᱟᱨᱮᱥᱚᱱ ᱠᱚ ᱦᱟᱛᱟᱣ ᱦᱩᱭᱩᱜ ᱠᱟᱱᱟ ᱤᱱᱟᱹ ᱠᱚᱦᱚᱸ ᱩᱭᱦᱟᱹᱨ ᱦᱚᱸ ᱵᱷᱟᱵᱽᱱᱟ ᱛᱮᱜᱮ ᱟᱫᱚᱧ ᱢᱮᱱ ᱫᱟ ᱩᱱᱠᱩ ᱜᱤᱫᱽᱨᱟᱹ ᱟᱨᱦᱚ ᱪᱟᱯ ᱥᱮ ᱟᱢ ᱜᱤᱫᱽᱨᱟᱹ ᱯᱟᱲᱦᱟᱣ ᱠᱚᱨᱛᱮ ᱜᱮᱞᱮ ᱟᱢ ᱟᱜᱮ ᱯᱟᱲᱦᱟᱜ ᱦᱩᱭᱩᱜ ᱛᱟᱢᱟ ᱟᱢ ᱵᱟᱰᱟᱭ ᱦᱩᱭᱩᱜ ᱛᱟᱢᱟ ᱟᱨ ᱩᱱᱠᱩ ᱫᱚ ᱢᱤᱰᱤᱭᱟᱢ ᱜᱤᱫᱽᱨᱟᱹ ᱠᱟᱱᱟ ᱠᱚ ᱛᱟᱦᱚᱞᱮ ᱢᱤᱰᱤᱭᱟᱢ ᱜᱤᱫᱽᱨᱟᱹ ᱯᱟᱲᱦᱟᱣ ᱠᱚᱨᱛᱮ ᱜᱮᱞᱮ ᱟᱢᱦᱚᱸ ᱯᱟᱲᱦᱟᱣ ᱠᱟᱛᱮ ᱠᱚᱱᱵᱷᱟᱨᱴ ᱦᱩᱭᱩᱜ ᱛᱟᱢᱟ ᱵᱟᱰᱟᱭ ᱦᱩᱭᱩᱜ ᱛᱟᱢᱟ ᱟᱨ ᱟᱵᱚᱣᱟᱜ ᱡᱟᱦᱟᱸ ᱴᱨᱟᱱᱥᱞᱮᱴ ᱠᱟᱫᱟ ᱠᱚ ᱥᱮ ᱵᱟᱝ ᱛᱚ ᱡᱟᱦᱟᱸ ᱠᱚ ᱛᱚᱨᱡᱚᱢᱟ ᱟᱠᱟᱫᱟ ᱚᱱᱟ ᱛᱚᱨᱡᱚᱢᱟ ᱫᱚ ᱞᱟᱹᱭ ᱜᱟᱱᱚᱜᱼᱟ ᱱᱟᱥᱮᱱᱟᱜ ᱟᱠᱚ ᱞᱮᱠᱟ ᱛᱮᱦᱚᱸ ᱠᱚ ᱛᱚᱨᱡᱚᱢᱟ ᱟᱠᱟᱫ ᱜᱮ ᱡᱮ ᱢᱚᱱᱮ ᱦᱩᱭᱩᱜ ᱠᱟᱱᱟ ᱦᱩᱭᱩᱜ ᱠᱟᱱ ᱛᱟᱠᱚᱣᱟ ᱡᱮ ᱱᱚᱣᱟ ᱡᱚᱛᱷᱟᱛᱟ ᱦᱮᱸ ᱚᱱᱟᱜᱮ ᱦᱩᱭᱩᱜᱼᱟ ᱛᱟᱦᱞᱮ ᱚᱱᱠᱟ ᱠᱟᱛᱮᱫ ᱦᱚᱸᱠᱚ ᱴᱨᱟᱱᱥᱞᱮᱴ ᱟᱠᱟᱫ ᱛᱟᱵᱚᱱᱟ
ᱴᱷᱤᱠ ᱴᱷᱤᱠ
ᱟᱫᱚ ᱱᱤᱡᱮ ᱡᱚᱠᱷᱚᱱ ᱯᱳᱭᱞᱳᱢ ᱯᱟᱸᱡᱟᱭᱟ ᱯᱟᱲᱦᱟᱣ ᱟ ᱥᱮ ᱯᱟᱲᱦᱟᱣ ᱛᱮᱜᱮ ᱵᱟᱢ ᱵᱩᱡᱷᱩᱜ ᱫᱟᱲᱮᱭᱟᱜᱼᱟ ᱪᱮᱫ ᱠᱟᱱᱟ
ᱪᱮᱫ ᱠᱟᱱᱟ
ᱪᱮᱫ ᱮ ᱞᱟᱹᱭ ᱦᱚᱪᱚ ᱮᱫᱟ? ᱟᱫᱚ ᱩᱱ ᱫᱚ ᱦᱟᱱᱮ ᱵᱟᱝᱞᱟ ᱯᱟᱹᱨᱤᱥ ᱨᱮᱱᱟᱜ ᱵᱳᱭ ᱯᱟᱸᱡᱟ ᱦᱩᱭᱩᱜ ᱛᱟᱢᱟ
ᱦᱳᱭ ᱦᱳᱭ
ᱴᱷᱤᱠ ᱥᱮ ᱚᱱᱼᱚᱝᱠᱟ ᱵᱮᱯᱟᱨ ᱡᱟᱭᱦᱳᱠ
ᱦᱮᱸ ᱟᱨ ᱛᱟᱦᱚᱞᱮ ᱱᱚᱣᱟ ᱡᱟᱦᱟᱸ ᱱᱩᱭ ᱡᱟᱦᱟᱸᱭ ᱮᱯᱥ ᱵᱚᱱ ᱵᱮᱵᱚᱦᱟᱨᱮ ᱠᱟᱱᱟ
ᱦᱮᱸ
ᱛᱟᱦᱞᱮ ᱵᱮᱥᱤ ᱫᱤᱱ ᱫᱚ ᱵᱮᱵᱚᱦᱟᱨ ᱫᱚ ᱵᱟᱝᱮ ᱦᱩᱭ ᱠᱟᱱᱟ ᱵᱟᱝ
ᱮᱸᱻ ᱱᱩᱭ ᱫᱚᱠᱚ ᱞᱟᱹᱭ ᱫᱟ ᱵᱟᱝᱢᱟ ᱱᱚᱜᱼᱚᱭ ᱵᱟᱨ ᱪᱟᱸᱫᱚᱻ ᱵᱚᱞᱚᱱ ᱠᱟᱱᱟ
ᱢᱟᱱᱮ ᱴᱷᱤᱠ ᱴᱷᱤᱠ ᱴᱷᱤᱠ
ᱮᱛᱚᱦᱚᱵ ᱠᱷᱚᱱ ᱤᱫᱩᱧ ᱧᱮᱞ ᱟᱠᱟᱫ ᱛᱟᱦᱮᱸᱜ ᱦᱮᱸᱥᱮ ᱵᱟᱝ ᱟᱫᱚ ᱯᱳᱭᱞᱳ ᱡᱚᱠᱷᱚᱱᱤᱧ ᱧᱮᱞ ᱠᱮᱫᱟ ᱥᱮ ᱵᱟᱝᱟ ᱛᱤᱱᱟᱹᱜ ᱦᱚᱲ ᱠᱚ ᱛᱟᱦᱮᱸ ᱠᱟᱱᱟ ᱯᱚᱱᱚᱨᱚ ᱡᱚᱱ ᱥᱮ ᱛᱤᱨᱤᱥ ᱡᱚᱱ ᱦᱮᱸ ᱟᱫᱚ ᱡᱠᱷᱚᱱ ᱜᱤ ᱞᱮᱫᱟ ᱟᱫᱚ ᱞᱟᱹᱭ ᱜᱚᱫ ᱠᱮᱫᱟᱭ ᱡᱟᱦᱟᱸ ᱢᱮᱱ ᱪᱟᱞᱟᱣ ᱫᱟᱭ ᱱᱚᱠᱟ ᱠᱟ ᱵᱮᱯᱟᱨ ᱱᱚᱣᱟ ᱫᱚ ᱱᱚᱝᱠᱟ ᱜᱮ ᱱᱚᱣᱟ ᱫᱚ ᱯᱟᱸᱡᱟ ᱵᱟᱝ ᱦᱩᱭᱩᱜᱼᱟ ᱤᱧ ᱡᱟᱦᱟᱸ ᱵᱟᱹᱧ ᱠᱟᱹᱢᱤᱭᱮᱫ ᱛᱟᱦᱮᱸ ᱚᱱᱟ ᱫᱚ ᱯᱟᱸᱡᱟ ᱥᱤᱥᱴ ᱛᱚ ᱟᱫᱚ ᱱᱚᱣᱟ ᱫᱚ ᱯᱟᱸᱡᱟ ᱵᱟᱝ ᱦᱩᱭᱩᱜᱼᱟ ᱟᱵᱚ ᱯᱷᱳᱱ ᱛᱟᱞᱟ ᱛᱮᱜᱮ ᱫᱚᱧ ᱫᱟ ᱚᱠᱚᱭᱛᱮ ᱚᱠᱚᱭᱮ ᱢᱮᱛᱟᱭᱟᱭᱟ ᱨᱚᱲᱟᱭ ᱥᱮ ᱵᱟᱭ ᱨᱚᱲᱟᱭ ᱦᱮᱸ ᱟᱫᱚ ᱱᱚᱝᱠᱟ ᱩᱭᱦᱟᱹᱨ ᱵᱷᱟᱵᱱᱟ ᱢᱚᱱᱮᱨᱮ ᱟᱫᱚ ᱤᱱᱟᱹ ᱛᱟᱭᱚᱢ ᱟᱫᱚ ᱜᱩᱨᱩᱯ ᱨᱤ ᱧᱮᱞ ᱠᱟᱱ ᱛᱟᱦᱮᱸᱝ ᱧᱮᱞ ᱛᱟᱦᱮ ᱤᱧ ᱥᱤᱱ ᱛᱟᱦᱮᱸᱫᱤᱧ ᱟᱨ ᱡᱟᱦᱟᱸᱭ ᱯᱷᱨᱤ ᱦᱮᱱᱟᱜ ᱟᱠᱟᱫ ᱯᱮᱭᱟ ᱦᱮᱸ ᱥᱮ ᱵᱟᱝ ᱦᱮᱸ ᱤᱧ ᱦᱮᱱᱟᱜ ᱫᱤᱟ ᱠᱚᱭᱚᱜᱟ ᱤᱧ ᱥᱱ ᱠᱤᱫᱟᱹᱧ ᱟᱨᱦᱚᱸᱧ ᱤᱭᱟᱹ ᱠᱮᱫᱟ ᱵᱮᱠ ᱠᱤᱫᱟᱹᱧ ᱟᱫᱚ ᱩᱱᱟᱜ ᱵᱟᱹᱧ ᱜᱩᱨᱩᱛᱚ ᱵᱲᱟᱜ ᱛᱟᱦᱮᱸᱟ
ᱟᱫᱚ ᱪᱮᱫ ᱡᱤᱧ ᱢᱚᱱᱮ ᱠᱮᱫᱟ ᱟᱫᱚ ᱚᱱᱮ ᱥᱠᱤᱱ ᱥᱚᱴ ᱠᱚ ᱵᱟᱠᱚ ᱵᱷᱮᱡᱟ ᱵᱟᱲᱟ ᱠᱮᱫᱟ ᱫᱚᱢᱮ ᱯᱚᱭᱥᱟ ᱠᱚᱠᱚ ᱧᱟᱢ ᱫᱚᱢᱮ ᱯᱚᱭᱥᱟ ᱫ ᱞᱟᱹᱭᱫᱤᱧ ᱱᱚᱣᱟ ᱨᱮ ᱦᱯᱮᱥᱮ ᱪᱮᱫ ᱞᱮᱠᱟ ᱠᱟᱛᱮ ᱠᱚ ᱠᱚᱨᱟᱣ ᱮᱫᱟ ᱛᱟᱦᱚᱞᱮ ᱤᱧ ᱦᱚᱧ ᱵᱚᱞᱚ ᱞᱮᱱᱜᱮ ᱚᱱᱠᱟ ᱠᱟᱛᱮ ᱜᱮ ᱱᱚᱜᱼᱚᱭ ᱠᱟᱹᱢᱤᱧ ᱮᱛᱚᱦᱚᱵ ᱟᱠᱟᱫᱟ ᱦᱳᱭ ᱥᱮ
ᱟᱪᱪᱷᱟ ᱟᱪᱪᱷᱟ
ᱚᱱᱠᱟ ᱦᱩᱭᱩᱜ ᱠᱟᱱᱟ ᱢᱮᱱ ᱠᱟᱛᱷᱟ ᱵᱟᱝ ᱠᱦᱟᱱ ᱫᱚ ᱯᱳᱭᱞᱳ ᱯᱳᱭᱞᱳ ᱵᱟᱝ ᱜᱩᱨᱩ ᱛᱚᱜ ᱠᱷᱟᱱᱜᱮ ᱱᱤ ᱱᱤᱝᱠᱟᱹ ᱡᱩᱫᱤ ᱯᱳᱭᱞᱳ ᱠᱷᱚᱱᱟᱜ ᱜᱩᱨᱩᱛᱚ ᱠᱤᱭᱟᱹᱧ ᱥᱮ ᱵᱟᱝ ᱡᱟᱹᱱᱤᱡ ᱪᱚ ᱦᱟᱱᱮ ᱵᱷᱮᱞᱤᱰᱮᱥᱚᱱ ᱠᱟᱹᱢᱤ ᱠᱚ ᱡᱟᱹᱱᱤᱡ ᱪᱚᱧ ᱧᱟᱢ ᱠᱮᱭᱟ ᱡᱟᱧ ᱢᱚᱱᱮ ᱛᱤᱧ ᱞᱟᱹᱭᱫᱟ ᱚᱠᱟ ᱞᱮᱠᱟ ᱪᱠᱚ ᱮᱢ ᱠᱫ ᱠᱚᱣᱟ ᱩᱱᱠᱩ
ᱠᱟᱱ ᱛᱟᱦᱮᱱᱟ ᱡᱮ ᱱᱩᱭ ᱦᱚ ᱩᱥ ᱵᱟᱨᱮᱛᱮ ᱟᱨᱠᱤ
ᱦᱮᱸ ᱮᱠᱵᱟᱨ ᱥᱚᱨᱵᱚ ᱯᱨᱚᱛᱷᱚᱢ ᱨᱮᱜᱮ ᱟᱞᱮ ᱫᱚ ᱤᱧ ᱫᱚ ᱟᱞᱮ ᱡᱟᱸᱦᱟᱴᱟᱜ ᱚᱱᱮ, ᱤᱧ ᱵᱟᱹᱧ ᱢᱮᱛᱢ ᱯᱟᱱᱛᱮ ᱠᱟᱛᱮᱫ ᱞᱮ ᱜᱟᱞᱢᱟᱨᱟᱜ ᱟ ᱥᱮ ᱚᱱᱟ ᱜᱩᱨᱩᱯ ᱨᱮ ᱱᱩᱭ ᱫᱚ ᱠᱩᱞᱤᱭ ᱫᱚᱦᱚ ᱞᱮᱫ ᱛᱟᱸᱦᱮᱜ ᱦᱮᱸ ᱥᱮ ᱵᱟᱝ,
ᱦᱮᱸ ᱦᱮᱸ
ᱦᱳᱭ, ᱩᱱᱤ ᱚᱱᱟᱨᱮ ᱠᱩᱠᱞᱤ ᱫᱚᱦᱚ ᱞᱮᱫ ᱛᱟᱦᱮᱸᱜ ᱡᱮ ᱮᱢᱚᱜ ᱟᱹᱧ ᱥᱮ ᱵᱟᱝ ᱛᱟᱨᱯᱚᱨᱮ ᱟᱞᱮ ᱡᱚᱛ, ᱡᱚᱛᱚ ᱦᱚᱲᱮ ᱵᱷᱮᱡᱟ ᱞᱮ ᱛᱟᱦᱮᱸᱫ ᱥᱟᱱᱟᱢ ᱦᱚᱲ, ᱟᱫᱚ ᱯᱟᱨᱥᱚᱱᱟᱞ ᱵᱷᱟᱵᱛᱮ ᱤᱭᱟᱹ ᱠᱚᱭ ᱵᱷᱮᱡᱟ ᱞᱮᱭᱟᱭ ᱡᱟᱸᱦᱟ ᱢᱮᱥᱮᱡᱽ, ᱦᱮ ᱱᱚᱝᱠᱟ ᱵᱮᱯᱟᱨ ᱢᱟ ᱜᱨᱩᱯ ᱨᱮ ᱡᱚᱭᱮᱱᱚᱜ ᱯᱮ, ᱴᱟᱝ ᱠᱟᱹᱢᱤ ᱢᱤᱫᱴᱟᱝ ᱱᱟᱣᱟ ᱵᱷᱟᱵᱛᱮ ᱯᱨᱚᱡᱮᱠᱴ ᱦᱤᱡᱩᱜ ᱠᱟᱱᱟ᱾
ᱦᱮᱸ
ᱚᱱᱛᱚ ᱤᱱᱟᱹᱞᱮᱠᱟ ᱨᱮᱜᱮ ᱱᱚᱜ ᱚᱭ ᱚᱸᱰᱮ ᱡᱚᱭᱮᱱ ᱦᱩᱭᱞᱮᱱᱟ ᱛᱟᱨᱯᱚ ᱢᱤᱴᱤᱱ ᱨᱮ ᱟᱵᱟᱨ ᱥᱚᱨᱵᱚ ᱯᱨᱚᱛᱷᱚᱢ ᱢᱤᱴᱤᱱ ᱦᱚᱧ ᱠᱚᱨᱟᱣ ᱟᱠᱟᱫᱟ᱾ ᱡᱮ ᱪᱮᱫ ᱞᱮᱠᱟ ᱪᱮᱫ ᱠᱟᱹᱢᱤ ᱵᱟᱝ ᱠᱟᱹᱢᱤ, ᱟᱫᱚ ᱡᱚᱠᱷᱚᱱ ᱠᱚ ᱨᱚᱲ ᱵᱟᱲᱟ ᱠᱮᱫᱟᱭ, ᱮᱠᱵᱟᱨᱮ ᱯᱳᱭᱞᱳ ᱠᱷᱚᱱᱟᱜ ᱦᱮᱡ ᱮᱱᱟ ᱫᱚ ᱵᱟᱝ ᱤᱧ ᱵᱩᱡᱷᱟᱹᱣ ᱦᱚᱫ ᱫᱟᱲᱮᱭᱟᱫᱟ ᱡᱮ ᱱᱚᱣᱟ ᱱᱩᱱᱟᱹᱜ, ᱢᱤᱫᱴᱟᱝ ᱠᱟᱹᱢᱤᱭ ᱮᱢᱟᱭ ᱢᱮᱱᱛᱮ ᱟᱫᱚ ᱜᱩᱜᱩᱞ ᱢᱤᱴ, ᱨᱮᱸᱦᱚ ᱜᱟᱞᱢᱟᱨᱟᱣ ᱫᱚᱥᱨᱟ ᱢᱤᱴᱤᱱ ᱨᱤᱧ ᱵᱚᱞᱚᱭᱮᱱᱟ ᱫᱚᱥᱨᱟ ᱢᱤᱴᱤᱱ ᱨᱮ ᱢᱤᱫ ᱵᱟᱨ ᱦᱚᱲ ᱠᱚ ᱞᱟᱹᱭ ᱫᱟᱠᱚ᱾ ᱱᱚᱜ ᱱᱚᱝᱠᱟᱭ ᱢᱮ ᱟᱨ ᱢᱤᱫᱴᱟᱝ ᱨᱮᱞᱮ ᱠᱟᱹᱢᱤ, ᱠᱟᱱ ᱛᱟᱸᱦᱮᱜ-ᱟ, ᱫᱚᱢᱮ ᱢᱤᱫᱴᱟᱝ ᱱᱮᱴᱣᱟᱨᱠ ᱨᱮᱱᱟᱜ ᱤᱥᱩ ᱟᱨᱠᱤ ᱥᱟᱨᱵᱷᱟᱨ ᱯᱨᱚᱵᱞᱮᱢ ᱯᱮᱢᱮᱴ ᱠᱚ, ᱵᱟᱝ ᱧᱟᱢᱚᱜ ᱫᱚᱢᱮ ᱨᱤᱡᱮᱠᱴᱚᱜ ᱠᱟᱱ ᱛᱟᱸᱦᱮᱱᱟ ᱠᱚᱞ ᱠᱚ, ᱟᱫᱚ ᱚᱱᱟᱜᱮ ᱟᱫᱚ ᱤᱧ ᱦᱚᱧ ᱢᱚᱱᱮᱭ, ᱦᱮᱸ ᱟᱫᱚ ᱤᱧᱛᱚ ᱚᱯᱞᱟᱭᱤᱱ ᱛᱮᱱᱟᱜ ᱫᱚ ᱡᱟᱸᱦᱟ ᱜᱮ ᱦᱩᱭᱩᱜ-ᱟ, ᱢᱟᱱᱮ ᱥᱮᱱ ᱢᱟᱱᱮ ᱫᱚᱢ ᱦᱩᱭᱩᱜ ᱛᱟᱢ ᱜᱮ, ᱦᱮᱸ ᱟᱫᱚ ᱛᱟᱸᱦᱞᱮ ᱚᱱᱠᱟ ᱩᱭᱦᱟᱹᱨ ᱵᱷᱟᱵᱽᱱᱟ ᱠᱟᱛᱮ ᱤᱧ ᱫᱩᱧ ᱞᱟᱹᱭᱫᱟ, ᱚᱱᱟ ᱜᱮᱛᱚ ᱠᱚᱨᱟᱣ ᱤᱧ ᱥᱮ ᱵᱟᱝ ᱟᱫᱚ ᱵᱟᱹᱧ ᱠᱚᱨᱟᱣ ᱦᱟᱛᱟᱲᱟ ᱦᱟᱯᱮᱥᱮᱧ ᱧᱮᱞ, ᱛᱟᱲ ᱞᱮᱜᱮ ᱵᱟᱹᱭ ᱵᱟᱹᱭᱛᱮ ᱵᱟᱹᱭ ᱵᱟᱹᱭ, ᱤᱞ ᱧᱮᱞ ᱞᱮᱜᱮᱦᱮᱸ ᱡᱚᱠᱷᱚᱡ ᱤᱧᱤᱧ ᱠᱟᱹᱢᱤᱧ ᱮᱛᱚᱦᱚᱵ ᱥᱮ ᱩᱱ ᱥᱚᱢᱚᱭ ᱡᱟᱹᱱᱤᱡ ᱪᱚ, ᱦᱮᱸ ᱢᱳᱴᱟ ᱢᱩᱴᱤ ᱱᱚᱥᱚ ᱦᱟᱡᱟᱨ ᱡᱚᱱ ᱜᱟᱱ ᱜᱨᱩᱨᱩᱯ ᱨᱮ ᱡᱚᱠᱷᱚᱱᱤᱧ ᱧᱮᱞ ᱜᱚᱜ ᱠᱟᱜ ᱠᱚᱣᱟ ᱮᱰ, ᱛᱤᱥ ᱠᱚᱨᱮ ᱫᱤᱱ ᱫᱤᱱ ᱛᱮᱠᱚ ᱪᱷᱩᱴᱟᱹᱣ ᱠᱟᱱᱟ,
ᱴᱷᱤᱠ ᱴᱷᱤᱠ ᱴᱷᱤᱠ ᱴᱷᱤᱠ ᱴᱷᱤᱠ,
ᱟᱢ ᱫᱚ ᱛᱟᱦᱚᱞᱮ ᱛᱤᱱᱟᱹᱜ ᱫᱤᱱᱮᱢ ᱦᱩᱭᱩᱜ ᱠᱟᱱᱛᱮ,
ᱤᱧ ᱫᱚ ᱵᱮᱥᱤ ᱫᱤᱱ ᱫᱚ ᱵᱟᱝ ᱤᱧ ᱦᱩᱭ, ᱠᱟᱱᱟ ᱤᱧ ᱢᱚᱴᱟ ᱢᱩᱴᱤ ᱢᱤᱫ ᱥᱚᱯᱛᱟ ᱜᱟᱱ ᱠᱷᱩᱵ ᱡᱳᱨ,
ᱚ ᱟᱪᱪᱷᱟ ᱟᱪᱪᱷᱟ, ᱦᱳᱭ ᱟᱨᱠᱤ ᱡᱟᱹᱥᱛᱤ ᱫᱤᱱ ᱫᱚ ᱱᱚᱣᱟ ᱦᱚᱸ ᱠᱤᱛᱩᱨ ᱦᱩᱭ ᱫᱟᱲᱮᱭᱟᱜ-ᱟ ᱡᱚᱛᱚ ᱫᱚ, ᱥᱚᱢᱵᱷᱚᱵᱚᱱᱟ ᱢᱟ ᱡᱟᱹᱥᱛᱤ ᱫᱤᱱ ᱦᱮᱸ ᱥᱮ, ᱱᱚᱣᱟ ᱞᱚᱜᱚᱱ ᱢᱟᱪᱷᱟ ᱱᱚᱣᱟ ᱢᱩᱪᱟᱹᱫ ᱠᱟᱛᱮ ᱟᱵᱚ ᱦᱟᱱᱛᱮ, ᱟᱨ ᱦᱚ ᱞᱟᱦᱟ ᱥᱮᱫ ᱟᱨᱦᱚᱸ ᱠᱟᱹᱢᱤ ᱠᱚᱠᱚ ᱮᱢ ᱤᱫᱤᱭᱟᱵᱚᱱᱟ ᱱᱟᱱᱟ ᱦᱩᱱᱟᱹᱨ ᱟᱜ ᱵᱟᱝ ᱢᱟᱠᱚ ᱞᱟᱹᱭ ᱫᱟᱠᱚ,
ᱴᱷᱤᱠ ᱴᱷᱤᱠ ᱴᱷᱤᱠ,
ᱦᱳᱭ ᱥᱮ,
ᱦᱳᱭ ᱦᱳᱭ,
ᱟᱪᱪᱷᱟ,
ᱵᱟ ᱟᱨ ᱱᱚᱣᱟ ᱵᱟᱨᱮᱛᱮ ᱟᱨᱠᱤ ᱤᱭᱩᱴᱩᱵᱽ, ᱠᱚᱨᱮ ᱦᱚᱸ ᱧᱮᱞ ᱛᱷᱚᱲᱟ ᱜᱟᱱᱤᱧ ᱧᱮᱞ ᱠᱮᱫᱟ ᱟᱨᱠᱤ ᱯᱟᱸᱡᱟ ᱠᱟᱛᱮ ᱤᱭᱩᱴᱩᱵᱽ ᱠᱚᱨᱮ ᱦᱚᱸ ᱟᱨ ᱠᱤ ᱛᱚᱠᱷᱚᱱ ᱫᱚ ᱡᱚᱠᱷᱚᱱᱤᱧ ᱧᱮᱞᱟ ᱛᱚᱠᱷᱚᱱ ᱢᱟᱱᱮ ᱵᱟᱝᱠᱚ ᱮᱢ ᱠᱟᱜ ᱛᱟᱦᱮᱜ-ᱟ᱾ ᱟᱫᱚ ᱛᱚᱠᱷᱚᱱ ᱜᱮ ᱤᱧᱫᱩᱧ ᱴᱷᱤᱠᱟᱹ ᱠᱮᱫᱟ ᱡᱮ ᱱᱟᱣᱟ ᱜᱮᱭᱟ, ᱛᱚ ᱱᱚᱣᱟ ᱛᱟᱦᱞᱮ ᱯᱞᱟᱴᱯᱷᱨᱚᱢ ᱫᱚ ᱛᱟᱦᱞᱮ ᱠᱚᱨᱟᱣ ᱵᱤᱰᱟᱹᱭ ᱧᱮᱞ ᱞᱮᱜᱟ ᱦᱩᱭ ᱞᱮᱱ ᱜᱮ,
ᱟᱪᱪᱷᱟ,